ᱦᱮᱸ ᱡᱚᱦᱟᱨ ᱜᱮ ᱜᱚᱝᱠᱮ
ᱡᱚᱦᱟᱨ ᱜᱮ ᱡᱚᱦᱟᱨ ᱜᱮ
ᱦᱮᱸ ᱟᱫᱚ ᱱᱟᱯᱟᱭ ᱵᱟᱲᱟᱭ ᱜᱮ
ᱱᱟᱯᱟᱭ ᱵᱟᱲᱟ ᱜᱮᱛᱚ ᱟᱢ ᱚᱠᱟᱞᱟᱜᱤ ᱱᱟᱯᱟᱭ ᱜᱮ ᱥᱮ
ᱦᱮᱸ ᱱᱟᱯᱟᱭ ᱵᱟᱲ ᱜᱮᱭᱟ ᱚᱲᱟᱜ ᱠᱚᱨᱮᱱ ᱦᱚᱸ
ᱦᱮᱸ ᱚᱲᱟᱜ ᱠᱚᱨᱮᱱ ᱦᱚᱸ ᱱᱟᱯᱟᱭ ᱵᱟᱲᱟ ᱜᱮ ᱱᱟᱜ ᱱᱤᱭᱟᱹ ᱜᱷᱟᱹᱲᱤ ᱫᱚ
ᱚ ᱟᱫᱚ ᱪᱮᱫ ᱠᱚ ᱪᱤᱠᱟ ᱵᱟᱲᱟᱭ ᱦᱩᱭᱩᱜ ᱠᱟᱱᱟ?
ᱚ ᱱᱤᱛᱚᱜ ᱫᱚ ᱱᱟᱦᱟᱸᱱ ᱚᱲᱟᱜ ᱠᱚᱨᱮ ᱜᱮ ᱪᱟᱥᱵᱟᱥ ᱠᱚᱦᱚᱸ ᱟᱹᱣᱨᱤᱭᱟᱜᱼᱟ ᱛᱚ ᱚᱱᱠᱟ ᱡᱟᱹᱯᱩᱫ ᱦᱚᱸ ᱟᱹᱣᱨᱤ ᱞᱟᱜᱟᱣᱼᱟᱭ ᱫᱟᱜ ᱠᱚᱦᱚᱸ ᱵᱟᱹᱱᱩᱜ ᱠᱟᱫᱟ ᱨᱚᱦᱚᱭ ᱦᱚᱸ ᱟᱹᱣᱨᱤᱭᱟᱜᱼᱟ
ᱚ
ᱟᱯᱮ ᱥᱮᱫ ᱜᱮ ᱚᱠᱟᱞᱮᱠᱟ ᱨᱚᱦᱚᱭ ᱵᱟᱲᱟ ᱠᱚ ᱦᱩᱭᱱᱟ ᱥᱮ ᱟᱹᱣᱨᱤᱭᱟᱜᱼᱟ
ᱟᱹᱣᱨᱤᱭᱟᱜ ᱟᱹᱣᱨᱤᱭᱟᱜᱼᱟ ᱢᱟᱱᱮ ᱚᱱᱮ ᱠᱚ ᱢᱟᱱᱮ ᱥᱤ ᱵᱟᱲᱟ ᱦᱩᱭ ᱠᱟᱱᱟᱤ ᱪᱟᱥ ᱵᱟᱲᱟ ᱦᱩᱭ ᱟᱠᱟᱱᱟ
ᱯᱤᱰᱷᱟᱹ ᱠᱚ ᱢᱟᱜ ᱪᱟᱞᱟᱜ ᱠᱟᱱᱟ ᱟᱨᱠᱤ ᱱᱤᱛᱚᱜ ᱫᱚ
ᱚ ᱟᱪᱪᱷᱟ ᱟᱪᱪᱷᱟ ᱢᱟᱱᱮ ᱨᱚᱦᱚᱭ ᱫᱚ ᱥᱮᱴᱮᱨ ᱦᱮᱡ ᱟᱠᱟᱱᱟ
ᱦᱮᱸ ᱥᱮᱴᱮᱨ ᱦᱮᱡ ᱟᱠᱟᱱᱟ ᱦᱮᱸ ᱟᱹᱰᱤ ᱡᱟᱹᱥᱛᱤ ᱫᱤᱱ ᱫᱚ ᱵᱟᱹᱱᱩᱜᱼᱟ ᱦᱟᱸᱜ
ᱟᱞᱮ ᱥᱮᱫ ᱱᱤᱛᱳᱜ ᱫᱚ ᱚᱲᱟᱜ ᱨᱮᱜᱮ ᱱᱟᱟᱜ ᱫᱟᱜ ᱮ ᱡᱚᱨᱚ ᱵᱟᱲᱟᱭᱮᱫᱟ
ᱚ ᱫᱟᱜ ᱫᱟᱭ
ᱦᱮᱸ ᱦᱮᱸ
ᱚᱱᱠᱟ ᱟᱞᱮ ᱥᱮᱫ ᱢᱟ ᱥᱟᱯᱷᱟ ᱵᱟᱲᱟ ᱠᱟᱜ ᱫᱚᱭ
ᱟᱞᱮ ᱥᱮᱫ ᱫᱚ ᱫᱟᱜ ᱮ ᱡᱚᱨᱚᱭᱮᱜ- ᱟ ᱫᱚᱢᱮ ᱨᱤᱢᱤᱞ ᱠᱟᱜ-ᱟᱭ
ᱟᱪᱪᱷᱟ
ᱦ
ᱛᱟᱦᱚᱞᱮ ᱰᱩᱵᱟᱹ ᱠᱚᱫᱚ ᱟᱹᱣᱨᱤ ᱦᱤᱡᱩᱜᱼᱟ
ᱵᱟ ᱵᱟ ᱟᱹᱣᱨᱤᱭᱟ
ᱦ
ᱚᱱᱟ ᱠᱚ ᱦᱩᱭ ᱞᱮᱱᱠᱷᱟᱱ ᱜᱮ ᱠᱷᱟᱱ ᱪᱟᱥ ᱠᱟᱹᱢᱤᱤᱨᱮ ᱟᱬᱜᱚᱱ ᱦᱩᱭᱩᱜᱼᱟ
ᱦᱮᱸ
ᱛᱚ ᱚᱱᱟᱜᱮ ᱵᱟᱹᱱᱩᱜ ᱠᱫᱟ ᱫᱟᱜ ᱜᱮ ᱱᱮᱥ ᱫᱚ ᱵᱟᱹᱱᱩᱜ ᱠᱟᱜ-ᱟ᱾
ᱟᱪᱪᱷᱟ ᱟᱞᱮᱥᱮᱫ ᱢᱟ ᱵᱷᱟᱜᱤ ᱫᱟᱜ
ᱵᱟᱝ
ᱦᱮ ᱟᱞᱮ ᱥᱮᱫ ᱫᱚ ᱵᱷᱟᱜᱤ ᱜᱮ ᱫᱟᱜ
ᱟᱞᱮ ᱥᱮᱫ ᱚᱱᱠᱟᱜᱮ ᱢᱟᱱᱮ ᱫᱟᱜ ᱜᱮ ᱵᱟᱹᱱᱩᱜ ᱟᱠᱟᱫᱟ ᱠᱷᱮᱛᱨᱮ ᱫᱟᱜ ᱜᱮ ᱵᱟᱝ ᱛᱤᱸᱜᱩ ᱟᱠᱟᱱᱟ
ᱟᱫᱚ ᱜᱚᱝᱠᱮ ᱛᱟᱦᱚᱞᱮ ᱮᱨᱟᱯᱷᱚᱨ ᱠᱚᱢᱟ ᱦᱩᱭ ᱵᱟᱲᱟ ᱠᱟᱱᱟ
ᱦᱮᱸ ᱦᱮᱸ ᱚᱱᱟ ᱠᱚᱫᱚ ᱦᱩᱭ ᱟᱠᱟᱱ ᱜᱮᱭᱟ ᱞᱟᱹᱴᱩ ᱞᱟᱹᱴᱩ ᱦᱟᱨᱟ ᱠᱟᱱᱟ ᱚᱱᱟ ᱨᱚᱦᱚᱭ ᱜᱟᱱ ᱦᱮᱡ ᱠᱟᱱᱟ ᱫᱟᱜ ᱛᱟᱺᱜᱤ ᱨᱮᱜᱮ ᱫᱟᱜ ᱠᱷᱟᱱ ᱥᱟᱶ ᱛᱮᱜᱮ ᱱᱟᱦᱟᱜ ᱛᱚᱞᱟ ᱫᱚ ᱥᱮᱸᱠ ᱜᱮ ᱦᱟᱨᱟᱜ- ᱟ
ᱟᱪᱪᱷᱟ ᱟᱯᱮ ᱥᱮᱫ ᱫᱚ ᱪᱮᱫᱠᱟ ᱢᱟᱱᱮ ᱩᱱᱠᱩ ᱡᱮᱴᱟ ᱨᱚᱦᱚᱭ ᱦᱚᱲ ᱠᱚ ᱧᱟᱢᱚᱜ
ᱟᱨ ᱨᱚᱦᱚᱭ ᱦᱚᱲ ᱠᱚ ᱦᱮᱸ ᱧᱟᱢ ᱫᱚᱠᱚ ᱧᱟᱢ
ᱪᱮᱫᱠᱟ ᱨᱮᱴ ᱠᱚ ᱪᱟᱞᱟᱜᱼᱟ ᱡᱚᱱ
ᱚᱱᱠᱟ ᱟᱲᱟᱭᱥᱚ ᱚᱱᱠᱟ ᱪᱟᱞᱟᱜᱼᱟ
ᱟᱲᱟᱭᱥᱚ ᱟᱹᱰᱤ ᱠᱚᱢ
ᱦᱮᱸ ᱟᱞᱮᱥᱮᱫ ᱫᱚ ᱱᱚᱝᱠᱟ ᱜᱮᱠᱚ ᱦᱚᱭᱟᱭᱟ ᱜᱮᱭᱟ
ᱢᱟᱱᱮ ᱜᱚᱴᱟ ᱫᱤᱱ ᱥᱮ ᱦᱟᱯ ᱜᱷᱚᱱᱴᱟ ᱢᱟᱱᱮ ᱦᱩᱭᱩᱜ ᱠᱟᱱᱟ ᱚᱨᱫᱷᱮᱠ ᱴᱟᱭᱤᱢ ᱤᱥ ᱜᱚᱢᱠᱮ ᱟᱞᱮ ᱥᱮᱫ ᱢᱟ ᱯᱟᱸᱥᱥᱚ
ᱯᱟᱸᱟᱥᱳ
ᱦᱮᱸ
ᱢᱟᱱᱮ ᱜᱚᱴᱟ ᱫᱤᱱ ᱨᱮ
ᱜᱚᱴᱟ ᱫᱤᱱ ᱨᱮ ᱯᱟᱸᱪᱥᱚ ᱢᱤᱫ ᱜᱷᱚᱱᱴᱟ ᱨᱮᱥᱴ ᱥᱟᱲᱮ ᱟᱴᱴᱟ ᱫᱤᱠ ᱪᱟᱞᱟᱜᱼ ᱟᱭ ᱚᱱᱛᱮ ᱥᱟᱲᱮ ᱛᱤᱱᱴᱟ ᱫᱤᱠᱮ ᱦᱤᱡᱩᱜᱼ ᱟᱭ
ᱟᱪᱪᱷᱟ ᱟᱪᱪᱷᱟ ᱟᱞᱮ ᱥᱮᱫ ᱫᱚ ᱚᱱᱠᱟ ᱫᱚ ᱯᱟᱥᱥᱳ ᱫᱚ ᱱᱟᱦᱟᱜ ᱟᱹᱨᱩᱭᱼᱟ ᱟᱞᱮ ᱥᱮᱫ ᱫᱚᱠᱷᱟᱱ ᱩᱱᱟᱹᱜ ᱢᱟᱱᱮ ᱟᱨ ᱡᱟ ᱠᱚᱛᱮᱦᱚᱸ ᱛᱚ ᱱᱟᱠᱷᱟᱱ ᱠᱚᱢ ᱜᱮᱭᱟ ᱟᱞᱮ ᱥᱮᱫ ᱫᱚ ᱠᱷᱟᱱ
ᱚ
ᱮᱭᱡᱚᱱᱱ ᱜᱮ ᱠᱚᱢ ᱜᱮᱭᱟ
ᱩ ᱟᱯᱮ ᱥᱮᱫ ᱫᱚ ᱢᱟᱱᱮ ᱨᱮᱴ ᱦᱚᱸ ᱠᱚᱢ ᱜᱮᱭᱟ ᱛᱟᱦᱟᱞᱮ
ᱦᱩᱸ ᱦᱩᱸ ᱦᱩᱸ ᱚᱱᱟ ᱛᱮᱜᱮ ᱢᱟᱱᱮ
ᱟᱪᱪᱷᱟ ᱟᱯᱮ ᱥᱮᱫ ᱫᱚ ᱜᱚᱢᱠᱮ ᱵᱩᱨᱩ ᱫᱤᱥᱚᱢ ᱠᱟᱱᱟ
ᱦᱮᱸ
ᱟᱪᱪᱷᱟ ᱟᱪᱪᱷᱟ ᱜᱚᱝᱠᱮ ᱵᱩᱨᱩ ᱪᱮᱛᱟᱱ ᱨᱮᱜᱮ ᱚᱲᱟᱜ ᱛᱟᱦᱮᱸ ᱵᱟᱲᱟᱜᱼᱟ
ᱦᱮᱸ ᱚᱱᱠᱟ ᱚᱲᱟᱜ ᱟᱹᱰᱤ ᱟᱭᱢᱟ ᱟᱹᱛᱩ ᱠᱚᱦᱚᱸ ᱢᱮᱱᱟᱜ ᱟᱠᱟᱫ ᱚᱱᱠᱟ ᱵᱩᱨᱩ ᱪᱚᱴ ᱠᱚᱨᱮᱫ
ᱤᱥ ᱟᱞᱮ ᱟᱯᱮᱜ ᱜᱮ ᱧᱮᱞ ᱡᱚᱝᱚᱜ ᱠᱟᱱᱟ ᱯᱮ ᱟᱞᱮᱥᱮᱫ ᱢᱟ ᱵᱟᱹᱱᱩᱜ ᱜᱚᱝᱠᱮ
ᱟᱞᱮ ᱥᱮᱫ ᱫᱚ ᱫᱚᱢᱮ ᱫᱷᱤᱨᱤ ᱡᱟᱭᱜᱟ ᱠᱟᱱᱟ
ᱢᱟᱴᱷ ᱠᱚᱦᱚᱸ ᱢᱮᱱᱟᱜ ᱟᱥᱮ ᱪᱮᱛᱟᱱ ᱥᱮᱫ ᱵᱟᱝᱟᱝ
ᱦᱮᱸ ᱚᱱᱠᱟᱜᱮ ᱢᱮᱱᱟᱜ ᱠᱟᱜ-ᱟ
ᱟᱹᱰᱤ ᱢᱟᱱᱮ ᱧᱮᱞ ᱵᱷᱤᱭᱩ ᱵᱟᱱᱮ ᱟᱹᱰᱤ ᱵᱟᱛᱨᱚ ᱵᱟᱝ
ᱮᱠᱫᱚᱢ ᱮᱠᱫᱚᱢ ᱟᱹᱰᱤ ᱪᱮᱦᱨᱟ ᱵᱩᱨᱩ ᱞᱟᱛᱟᱨ ᱠᱚᱨᱮ ᱦᱚᱸ ᱚᱲᱟᱜ ᱛᱟᱦᱮᱱᱟ ᱵᱩᱨᱩ ᱪᱮᱛᱟᱱ ᱠᱚᱨᱮᱱ ᱦᱚᱸ ᱢᱟᱱᱮ ᱯᱩᱨᱟᱹ ᱫᱟᱬᱟᱝ ᱡᱮ ᱯᱩᱨᱟᱹ ᱥᱚᱡᱷᱮ ᱨᱟᱠᱟᱵ ᱚᱱᱠᱟ ᱫᱚ ᱵᱟᱝ ᱢᱟᱱᱮ ᱦᱟᱞᱠᱟ ᱵᱩᱨᱩ ᱨᱟᱠᱟᱵ ᱠᱟᱱᱟ ᱛᱟᱨᱯᱚᱨ ᱥᱚᱡᱷᱮᱣ ᱠᱟᱱᱟ ᱢᱟᱱᱮ ᱥᱚᱢᱟᱱ ᱜᱮᱭᱟ ᱚᱱᱠᱟ ᱠᱚᱨᱮ ᱟᱹᱛᱩ ᱠᱚ ᱢᱮᱱᱟᱜ ᱠᱚᱣᱟ
ᱚ ᱢᱟᱱᱮ ᱤᱭᱟᱹ ᱦᱚᱸ ᱢᱮᱱᱟ ᱜᱟᱹᱰᱤ ᱦᱚᱸ ᱪᱟᱞᱟᱜ ᱜᱮᱭᱟ ᱵᱟᱝ
ᱦᱮᱸ ᱜᱟᱹᱰᱤ ᱠᱚᱦᱚ ᱪᱟᱞᱟᱣ ᱜᱮᱭᱟ ᱡᱮ ᱮᱠᱟᱞ ᱜᱮ ᱵᱟᱝ ᱪᱟᱞᱟᱜᱼᱟ ᱚᱱᱠᱟ ᱫᱚ ᱢᱟᱱᱮ ᱜᱟᱹᱰᱤ ᱠᱚᱦᱚᱸ ᱡᱚᱛᱚᱜ ᱜᱮ ᱥᱟᱱᱟᱢ ᱜᱮ ᱪᱟᱜᱼᱟ ᱢᱟᱱᱮ ᱵᱩᱨᱩ ᱪᱚᱴᱮ ᱵᱩᱨᱩ ᱪᱚᱴᱮᱢ ᱨᱟᱠᱟᱵ ᱠᱟᱱ ᱞᱮᱠᱟ ᱜᱮ ᱵᱟᱝ ᱵᱩᱡᱷᱟᱹᱜ ᱡᱮ ᱢᱟᱱᱮ ᱚᱱᱠᱟ ᱵᱷᱟᱵᱛᱮ ᱨᱟᱠᱟᱵᱚᱜ ᱦᱩᱭᱩᱜᱼᱟ
ᱟᱪᱪᱷᱟ ᱟᱹᱰᱤ ᱟᱥᱛᱮ ᱟᱥᱛᱮ ᱟᱨᱠᱤ ᱨᱟᱠᱟᱵ ᱪᱟᱞᱟᱜ ᱠᱟᱱᱟ ᱟᱫᱚ ᱜᱚᱝᱠᱮ ᱵᱩᱨᱩ ᱚᱱᱟ ᱪᱮᱫ ᱤᱭᱟᱹ ᱠᱟᱱᱟ ᱫᱷᱤᱨᱤ ᱠᱟᱱᱟ ᱥᱮ ᱮᱢᱱᱤ ᱦᱟᱥᱟ ᱛᱮᱜᱮ
ᱫᱷᱤᱨᱤ ᱦᱟᱥᱟ ᱵᱟᱱᱟᱨ ᱠᱚᱛᱮ ᱜᱮ ᱢᱮᱱᱟᱜᱼᱟ
ᱢᱮᱥᱟ ᱢᱮᱱᱟᱜᱼᱟ
ᱟᱫᱚ ᱦᱮᱸ ᱦᱮᱸ ᱫᱟᱨᱮ ᱠᱚ ᱢᱮᱱᱟᱜ ᱠᱟᱜ ᱛᱮᱜᱮ ᱵᱩᱨᱩ ᱠᱚ ᱛᱤᱸᱜᱩ ᱠᱟᱛᱮ ᱢᱮᱱᱟᱜ ᱟᱠᱟᱫ ᱵᱟᱝᱠᱷᱟᱱ ᱫᱚ ᱫᱟᱜ ᱠᱚ ᱛᱮᱸᱜᱮᱫ ᱠᱷᱟᱱ ᱦᱟᱥᱟ ᱠᱚᱫᱚ ᱪᱷᱟᱲᱟᱣ ᱵᱟᱝ ᱪᱤᱠᱟᱹᱣ ᱠᱟᱱᱟ ᱚᱱᱟᱛᱮ
ᱡᱮ ᱚᱱᱟ ᱯᱟᱠᱟ ᱚᱲᱟᱜ ᱠᱟᱱᱟ ᱥᱮ ᱱᱤᱝᱠᱟ ᱦᱟᱥᱟ ᱚᱲᱟᱜ ᱵᱟᱴ
ᱦᱟᱥᱟ ᱚᱲᱟᱜ ᱜᱮ
ᱦᱟᱥᱟ ᱚᱲᱟᱜ ᱜᱮ
ᱦᱮᱸ ᱚᱝᱠᱟ ᱢᱤᱫ ᱵᱟᱨ ᱦᱚᱲ ᱫᱚ ᱡᱟᱦᱟᱸ ᱠᱚ ᱚᱲᱟᱜ ᱠᱚᱠᱚ ᱧᱟᱢ ᱟᱠᱟᱫ ᱚᱱᱠᱟ ᱯᱟᱠᱟ ᱚᱲᱟᱜ ᱢᱮᱱᱟᱜ ᱠᱟᱜ-ᱟ
ᱟᱨ ᱡᱟᱦᱟᱸᱭ ᱠᱚᱫᱚ ᱚᱱᱠᱟ ᱥᱟᱹᱜᱤᱧ ᱥᱟᱹᱜᱤᱧ ᱠᱟᱹᱢᱤ ᱠᱚ ᱪᱟᱞᱟᱣ ᱠᱟᱛᱮ ᱠᱷᱩᱫᱽ ᱛᱮᱠᱚ ᱵᱮᱱᱟᱣ ᱠᱟᱜᱼᱟ
ᱢᱟᱱᱮ ᱚᱠᱚᱭᱮ ᱚᱠᱟ ᱞᱮᱠᱟ ᱵᱮᱱᱟ ᱫᱟ ᱵᱟᱝ
ᱦᱳᱭ ᱦᱳ ᱦᱳ
ᱪᱷᱟᱸᱛ ᱚᱲᱟᱜ ᱠᱚᱦᱚ ᱛᱚ ᱟᱵᱤᱱᱟᱜ ᱢᱮᱱᱟᱜ ᱜᱮᱭᱟ ᱵᱟᱝ
ᱦᱮᱸ ᱪᱷᱟᱛ ᱚᱲᱟᱜ ᱠᱚᱦᱚᱸ ᱢᱮᱱᱟᱜ ᱠᱟᱜ ᱜᱮᱭᱟ
ᱟᱯᱮ ᱫᱚ ᱟᱯᱮ ᱫᱚ ᱵᱩᱨᱩ ᱪᱮᱛᱟᱱ ᱨᱮ ᱚᱲᱟᱜ ᱥᱮ ᱵᱩᱨᱩ ᱞᱟᱛᱟᱨ ᱨᱮᱜᱮ
ᱛᱟᱞᱟ ᱧᱚᱜ ᱨᱮ
ᱚ ᱢᱤᱰᱤᱞ ᱨᱮ ᱦᱮᱸ ᱦᱮᱸ ᱢᱟᱱᱮ ᱪᱮᱫ ᱪᱟᱞᱟᱣ ᱵᱟᱲᱟ ᱦᱩᱭᱩᱜ ᱜᱮᱭᱟ ᱦᱟᱱᱛᱮ ᱵᱩᱨᱩ ᱥᱮᱫ ᱪᱮᱛᱟᱱ ᱥᱮᱫ
ᱦᱮᱸ ᱪᱟᱞᱟᱣ ᱵᱟᱲᱟ ᱦᱩᱭᱩᱜ ᱜᱮᱭᱟ ᱚᱱᱠᱟ ᱜᱟᱛᱮ ᱠᱚ ᱢᱮᱱᱟᱜ ᱠᱚᱣᱟ ᱚᱱᱛᱮ ᱫᱟᱬᱟᱱ ᱨᱮᱱᱟᱜ ᱠᱚᱦᱚᱸ ᱠᱚ ᱦᱤᱡᱩᱜ ᱜᱮᱭᱟ
ᱟᱨ ᱜᱚᱝᱠᱮ ᱟᱯᱮ ᱥᱮᱫ ᱫᱚ ᱪᱮᱫ ᱫᱚ ᱪᱮᱫ ᱞᱟᱹᱴᱩ ᱞᱟᱹᱴᱩ ᱜᱮᱭᱟ ᱥᱮ ᱠᱟᱹᱴᱤᱡ ᱢᱟᱪᱷᱟ ᱜᱮ ᱵᱟᱝ ᱟᱹᱛᱩ ᱟᱨᱠᱤ ᱞᱟᱹᱴᱩ
ᱚᱛᱳ ᱫᱚ ᱟᱠᱷᱟᱱ ᱞᱟᱹᱴᱩ ᱫᱚ ᱫᱚᱢᱮ ᱫᱚ ᱵᱟᱝ ᱴᱚᱞᱟ ᱜᱮ ᱦᱟᱸᱰᱮ ᱱᱟᱸᱰᱮ ᱦᱟᱹᱴᱤᱧ ᱢᱮᱱᱟᱜ ᱠᱟᱜ-ᱟ
ᱚᱻᱚ ᱢᱟᱱᱮ ᱟᱸᱰᱮ ᱢᱤᱫᱴᱮᱡ ᱴᱚᱞᱟ ᱱᱚᱰᱮ ᱢᱤᱫᱴᱮᱡ ᱴᱚᱞᱟ ᱦᱮᱵᱟᱝ
ᱦᱳᱭ ᱦᱳᱭ ᱚᱱᱠᱟ ᱴᱚᱞᱟ ᱦᱟᱹᱴᱤᱧ ᱢᱮᱱᱟᱜᱼᱟ ᱚᱝᱠᱟ ᱜᱮ
ᱛᱟᱨᱯᱚᱨᱮ ᱛᱟᱦᱞᱮ ᱪᱟᱥᱵᱟᱥ ᱠᱚ ᱦᱩᱭᱩᱜ ᱠᱟᱱ ᱜᱮᱭᱟ ᱚᱱᱛᱮ ᱦᱚᱸ
ᱦᱩᱸ ᱟᱹᱨᱤ ᱟᱱᱟ
ᱢᱟᱱᱮ ᱟᱨ ᱤᱭᱟᱹ ᱯᱷᱚᱞ ᱫᱟᱨᱮ ᱠᱚ ᱟᱹᱰᱤ ᱡᱟᱹᱥᱛᱤ ᱜᱮ ᱢᱮᱱᱟᱜ ᱛᱚ ᱵᱟᱝ
ᱦ ᱦᱮᱸ ᱡᱚ ᱵᱤᱞᱤ ᱫᱟᱨᱮ ᱠᱚᱫᱚ ᱚᱱᱠᱟ ᱩᱞ ᱩᱞ ᱠᱟᱱᱴᱷᱟᱲ ᱚᱱᱟ ᱠᱚ ᱢᱮᱱᱟᱜ ᱟᱠᱟᱫ ᱡᱟᱹᱱᱩᱢ ᱠᱚ
ᱠᱩᱫ ᱠᱚ ᱦᱟᱝ
ᱦᱮᱸ ᱚᱱᱟ ᱠᱚ ᱧᱟᱢᱚᱜ ᱜᱮᱭᱟ ᱢᱮᱞᱦᱮᱫ ᱛᱟᱨᱚᱵ ᱚᱱᱟ ᱠᱚ ᱥᱟᱱᱟᱢᱟᱜ ᱜᱮ ᱧᱟᱢᱚᱜ ᱜᱮᱭᱟ ᱵᱤᱨ ᱛᱚ ᱦᱩᱸ ᱞᱟᱹᱴᱩ ᱞᱟᱹᱴᱩ ᱵᱤᱨ ᱠᱚᱦᱚᱸ ᱢᱮᱱᱟᱜ ᱟᱠᱟᱜᱼᱟ
ᱟᱪᱪᱷᱟ ᱟᱪᱪᱷᱟ ᱟᱨ ᱟᱯᱮ ᱚᱱᱛᱮ ᱢᱟ ᱡᱟᱹᱥᱛᱤ ᱜᱮ ᱢᱟᱱᱮ ᱧᱮᱞ ᱟᱵᱟᱢ ᱡᱟᱹᱥᱛᱤ ᱠᱚ ᱵᱮᱱᱟᱣ ᱵᱟᱲᱟᱭᱼᱟ ᱝᱟᱝ
ᱦᱮᱸ ᱵᱮᱱᱟᱣ ᱵᱟᱲᱟᱭ ᱜᱮᱭᱟ ᱠᱚ ᱦᱮᱡ ᱵᱟᱲᱟᱜ ᱜᱮᱭ ᱦᱮᱸ
ᱟᱵᱮᱱ ᱫᱚ ᱵᱟᱵᱮᱱ ᱵᱮᱱᱟᱣ ᱵᱟᱲᱟᱭᱟ ᱜᱚᱝᱠᱮ
ᱵᱟᱝ ᱵᱟᱝ ᱟᱞᱮ ᱫᱚ ᱵᱟᱝ
ᱟᱪᱪᱷᱟ ᱮᱞᱵᱟᱢ ᱵᱮᱱᱟᱣ ᱢᱮᱱᱟ ᱪᱮᱫᱞᱮᱠᱟ ᱠᱷᱚᱨᱪᱟ ᱟᱪᱟᱜ ᱜᱚᱢᱠᱮ ᱢᱤᱫᱴᱮᱱ ᱩᱱᱩᱢᱟᱱ ᱟᱭᱰᱤᱭᱟ
ᱟᱭᱰᱤᱭᱟ ᱛᱮ ᱢᱟᱱᱮ ᱠᱷᱩᱫ ᱡᱩᱫᱤ ᱥᱮᱨᱮᱧᱟᱢ
ᱦᱮᱸ
ᱢᱤᱫᱴᱟᱝ ᱮᱞᱵᱟᱢ ᱵᱮᱱᱟᱣ ᱛᱮᱫᱚ ᱢᱤᱫᱴᱟᱝ ᱥᱮᱨᱮᱧ ᱞᱟᱜᱟᱜ ᱟᱥᱮ
ᱦᱮᱸ ᱦᱮᱸ ᱦᱮᱸ
ᱥᱮᱨᱮᱧ ᱟᱢ ᱞᱤᱨᱤᱠᱥ ᱟᱢ ᱛᱮᱜᱮ ᱞᱟᱜᱟᱣᱟᱢ ᱥᱮ ᱟᱠᱚ ᱞᱟᱜᱟᱣ ᱠᱟᱛᱟᱢᱟ ᱚᱱᱠᱟ ᱚᱱᱩᱡᱟᱭᱤ ᱯᱚᱭᱥᱟ ᱠᱚ ᱦᱟᱛᱟᱣᱟ
ᱢᱟᱱᱮ ᱡᱚᱛᱚᱜᱮ ᱡᱩᱚᱫᱤ ᱩᱱᱠᱩ ᱫᱟᱨᱟᱭ ᱠᱷᱟᱡ ᱛᱟᱦᱚᱞᱮ
ᱛᱚ ᱵᱮᱥ ᱜᱮ ᱰᱷᱮᱨ ᱜᱮ ᱞᱟᱜᱼᱟ ᱟᱨ ᱡᱩᱫᱤ ᱵᱷᱤᱰᱤᱭᱳ ᱥᱩᱴ ᱩᱱᱠᱩ ᱜᱮᱛᱚ ᱛᱟᱦᱚᱞᱮ ᱟᱠᱚᱣᱟᱜ ᱥᱴᱩᱰᱤᱭᱳ ᱨᱮᱜᱮ ᱡᱤ ᱵᱷᱤᱰᱭᱳ ᱥᱩᱴ ᱟᱢ ᱛᱚ ᱟᱭᱢᱟ ᱜᱮ ᱞᱟᱜᱟᱜᱼᱟ ᱟᱨ ᱟᱠᱚᱨᱮᱱ ᱠᱮᱢᱮᱨᱟ ᱢᱮᱱ ᱜᱮᱠᱚ ᱛᱟᱦᱮᱱᱟ ᱟᱠᱚᱨᱮᱱ ᱮᱰᱤᱴᱟᱨ ᱜᱮᱠᱚ ᱛᱟᱦᱮᱱᱟ ᱟᱠᱚᱨᱮᱱ ᱰᱟᱭᱨᱮᱠᱴᱟᱨ ᱜᱮᱠᱚ ᱛᱟᱦᱮᱱᱟᱠᱚ
ᱢᱮᱠᱥᱤᱢᱟᱢ ᱛᱟᱨᱦᱚᱸ ᱚᱱᱠᱟ ᱵᱤᱥ ᱯᱚᱸᱪᱤᱥ
ᱦᱮᱸ ᱵᱤᱥ ᱯᱚᱸᱪᱤᱥ ᱫᱚ ᱦᱩᱭ ᱜᱚᱫᱚᱼᱟᱜ
ᱟᱪᱪᱷᱟ ᱛᱟᱦᱚᱞᱮ ᱟᱢᱦᱚᱛᱚ ᱜᱚᱝᱠᱮᱢ ᱵᱮᱱᱟᱣ ᱫᱟᱲᱮ ᱠᱮᱭᱟ ᱛᱚ
ᱵᱟ ᱵᱟ ᱤᱧ ᱫᱚ ᱤᱱᱟᱹ ᱢᱟᱱᱮ ᱤᱱᱴᱟᱨᱮᱥᱴ ᱢᱚᱛᱞᱚᱵ ᱢᱮᱱᱟᱜ ᱫᱚ ᱢᱮᱱᱟᱜᱛᱚ ᱵᱟᱝ ᱵᱟᱹᱧ ᱫᱟᱲᱮᱭᱟᱜᱼᱟ ᱤᱧ ᱫᱚ
ᱚ ᱯᱟᱥᱮᱡ ᱩᱱᱠᱩ ᱦᱤᱨᱳᱭᱤᱱ ᱢᱟᱱᱮ ᱚᱠᱚᱭ ᱠᱚ ᱢᱮᱱᱟᱜ ᱠᱚᱣᱟ ᱩᱱᱠᱩ ᱯᱩᱱᱟᱹᱢ ᱛᱟᱠᱚ ᱜᱮ ᱦᱟᱝ
ᱦᱮᱸ
ᱟᱰᱮ ᱯᱟᱥᱮ ᱨᱮᱱ ᱢᱮᱱᱟᱜ ᱜᱮᱭᱟ ᱠᱚ ᱛᱚ ᱵᱟᱝ
ᱦᱮᱸ ᱦᱮᱸ
ᱟᱪᱪᱷᱟ ᱟᱞᱮᱥᱮᱫ ᱫᱚ ᱱᱩᱭ ᱯᱚᱢᱯᱟ ᱱᱩᱭ ᱫᱤᱭᱮ ᱟᱞᱮ ᱟᱰᱮ ᱯᱟᱥᱮ ᱨᱮᱱ ᱠᱟᱱ ᱜᱮᱭᱟᱭ
ᱟᱪᱪᱷᱟ ᱟᱪᱪᱷᱟ
ᱯᱟᱢᱯᱟ ᱢᱮᱱᱟᱜᱼᱟᱼᱟ ᱛᱟᱨᱚᱨᱮ ᱴᱩᱭᱞᱞᱟ ᱥᱟᱹᱫᱩᱜ ᱛᱚᱨ ᱛᱟᱨᱯᱚᱨᱮ ᱢᱨᱤᱱᱟᱞ ᱟᱰᱮ ᱯᱟᱥᱮ ᱨᱮᱱ ᱠᱟᱱ ᱜᱮᱭᱟ ᱠᱚ
ᱟᱭᱢᱟ ᱟᱭᱢᱟ ᱢᱮᱱᱟᱜ ᱠᱚᱣᱟ ᱚᱱᱠᱟ ᱟᱨᱚ ᱱᱮᱛᱟᱨ ᱢᱟ ᱟᱨᱚ ᱟᱨ ᱟᱭᱢᱟ ᱠᱨᱤᱭᱮᱴᱟᱨ ᱠᱚ ᱟᱨᱚ ᱚᱱᱠᱟ ᱦᱚᱭ ᱢᱮᱱᱟᱜ ᱠᱚᱣᱟ ᱟᱨ
ᱞᱟᱹᱭ ᱵᱤᱱ ᱜᱚᱢᱠᱮ
ᱚᱱᱠᱟ ᱢᱟᱱᱮ ᱟᱭᱢᱟ ᱠᱮᱨᱤᱭᱮᱴᱟᱨ ᱠᱚ ᱟᱨᱚ ᱠᱚ ᱦᱮᱡ ᱟᱠᱟᱱᱟ ᱱᱮᱛᱟᱨ ᱫᱚ ᱟᱨᱚ ᱟᱨᱚ ᱡᱟᱦᱟᱸᱭ ᱠᱚ ᱮᱞᱵᱟᱢ ᱦᱤᱨᱳ ᱦᱤᱨᱳᱭᱤᱱ ᱠᱚᱦᱚᱸ ᱠᱚ ᱡᱟᱹᱥᱛᱤ ᱟᱠᱟᱱᱟ
ᱦᱳᱭ ᱦᱳᱭ ᱡᱟᱹᱥᱛᱤ ᱟᱠᱟᱱᱟᱠᱚ ᱡᱚᱛᱚᱜ ᱜᱮ ᱱᱤᱛᱚᱜ ᱫᱚ ᱦᱤᱨᱳ ᱦᱤᱨᱳᱭᱤᱱ
ᱦᱮᱸ
ᱟᱫᱚ ᱢᱤᱫᱴᱮᱡ ᱥᱚᱠᱷ ᱠᱟᱱᱟ ᱥᱮ ᱵᱟᱝ ᱜᱚᱝᱠᱮ ᱯᱚᱭᱥᱟ ᱴᱟᱠᱟ ᱛᱟᱦᱮᱱ ᱠᱷᱟᱱ ᱫᱚ ᱪᱮᱫ ᱜᱮ ᱵᱟᱝ ᱠᱟᱱᱟ
ᱦᱮᱸ ᱟᱨ ᱵᱟᱝ ᱥᱳᱥᱟᱞ ᱢᱤᱰᱤᱭᱟ ᱢᱟᱫᱽᱫᱷᱚᱢ ᱛᱮ ᱨᱮᱦᱚᱸ ᱵᱚᱦᱩᱴᱟᱠᱟ ᱜᱮ ᱤᱱᱠᱟᱢ ᱠᱟᱣ ᱠᱟᱣᱫᱟ ᱠᱚ ᱩᱱᱠᱩ ᱦᱚᱸ
ᱦᱮᱸ ᱦᱮᱸ ᱦᱮᱸ ᱟᱨ ᱟᱯᱮᱥᱮᱫ ᱚᱱᱠᱟ ᱢᱟᱱᱮ ᱢᱮᱞᱟ ᱠᱚ ᱦᱩᱭ ᱵᱟᱲᱟᱜ ᱜᱮᱭᱟ ᱦᱟᱸᱜ
ᱦᱮᱸ ᱢᱮᱞᱟ ᱵᱚᱞᱛᱮ ᱯᱟᱛᱟ ᱦᱩᱭᱩᱜ ᱜᱮᱭᱟ ᱟᱞᱮ ᱥᱮᱫ ᱫᱚ ᱵᱮᱥᱤ ᱯᱟᱛᱟ ᱦᱩᱭᱩᱜ-ᱟ
ᱟᱪᱪᱷᱟ ᱛᱚ ᱥᱤᱝᱜᱟᱨ ᱠᱚ ᱪᱟᱞᱟᱣ ᱵᱟᱲᱟᱜ ᱜᱮᱭᱟ ᱠᱚ ᱛᱚ ᱦᱟᱝ ᱨᱟᱡᱤᱵ ᱪᱟᱞᱟᱣ ᱵᱟᱲᱟᱜ ᱜᱮᱭᱟᱭ ᱦᱟᱝ
ᱦᱮᱸ ᱥᱮᱱ ᱵᱟᱲᱟᱜ ᱜᱮᱭᱟ ᱠᱚ ᱱᱚᱛᱮ ᱠᱚ ᱦᱮᱡᱩᱜ ᱜᱮᱭᱟ ᱢᱟᱱᱮ ᱵᱮᱥᱤᱨ ᱵᱷᱟᱜᱽ ᱯᱟᱛᱟ ᱜᱮ ᱦᱩᱭᱩᱜ ᱜᱮᱭᱟ ᱚᱱᱟ ᱦᱚᱛᱮᱛ ᱪᱮ ᱵᱮᱥᱤ ᱮᱴᱟᱜ ᱠᱤᱪᱩ ᱵᱟᱝ ᱦᱩᱭᱩᱜ ᱜᱮ
ᱦᱟᱸ ᱟᱯᱮ ᱥᱮᱱᱟᱜ ᱯᱟᱛᱟ ᱠᱤᱱᱛᱩ ᱟᱹᱰᱤ ᱯᱷᱮᱢᱟᱥ ᱦᱮᱞᱳ ᱦᱮᱞᱳ
ᱦᱮᱸ ᱜᱚᱝᱠᱮ ᱦᱮᱞᱳ ᱦᱮᱞᱳ ᱦᱮᱞᱳ ᱜᱚᱝᱠᱮ
ᱳ
ᱦᱮᱞᱳ
ᱦᱮᱸ ᱜᱚᱢᱠᱮ ᱟᱸᱡᱚᱢᱚᱜ ᱠᱟᱱᱟ
ᱦᱮᱸ ᱟᱹᱞᱤᱧ ᱢᱟᱸᱞᱤᱧ ᱟᱸᱡᱚᱢᱮᱫ ᱠᱟᱱ ᱜᱚᱢᱠᱮ ᱟᱵᱮᱱ ᱵᱮᱱ ᱟᱸᱡᱚᱢ ᱫᱟᱥᱮ ᱵᱟᱝ
ᱚ ᱵᱟᱝ ᱟᱸᱡᱚᱢᱮᱫ ᱫᱟᱞᱤᱧ
ᱚ ᱟᱫᱚ ᱟᱯᱮ ᱥᱮᱱᱟᱜ ᱯᱟᱛᱟ ᱟᱨᱠᱤ ᱟᱹᱰᱤ ᱯᱷᱮᱢᱟᱥ ᱜᱮᱭᱟ
ᱦᱮᱸ ᱢᱟᱱᱮ ᱚᱱᱠᱟ ᱦᱚᱲᱚᱜ ᱜᱮᱭᱟ ᱠᱚ ᱚᱱᱠᱟ
ᱦᱮᱸ
ᱯᱟᱛᱟ ᱠᱚᱜᱮ ᱦᱚᱭ ᱵᱟᱲᱟ ᱦᱟᱸᱜ-ᱟ
ᱟᱯᱮ ᱥᱮᱫ ᱫᱚ ᱮᱠᱷᱮᱱ ᱢᱟᱱᱮ ᱥᱟᱱᱛᱟᱞ ᱜᱮ ᱡᱟᱥᱛᱤ ᱦᱟᱝ
ᱦᱮᱸ ᱫᱤᱠᱩ ᱠᱚᱦᱚᱸ ᱢᱮᱱᱟᱜ ᱫᱚ ᱢᱮᱱᱟᱜ ᱠᱚᱣᱟ
ᱠᱚᱢ ᱧᱚᱜ
ᱦᱮᱸ ᱠᱚᱢ ᱧᱚᱜ ᱜᱮᱦᱟᱸ
ᱡᱚᱞᱦᱟ ᱠᱚ ᱵᱟᱹᱱᱩᱜ ᱠᱚᱣᱟ
ᱡᱚᱞᱦᱟ ᱠᱚ ᱢᱚᱛᱞᱚᱵ
ᱠᱚ ᱢᱟᱱᱮ ᱢᱩᱥᱞᱟ ᱠᱚ ᱢᱟᱱᱮ ᱜᱩᱪᱩ ᱵᱟᱞᱟ
ᱚ ᱵᱟᱵᱟᱵᱟ ᱩᱱᱠᱩ ᱫᱚ ᱢᱟᱱᱮ ᱦᱮᱡ ᱵᱟᱲᱟᱜ ᱜᱮᱭᱟ ᱠᱚ ᱟᱠᱷᱨᱤᱧ ᱠᱚ ᱚᱱᱠᱟ ᱦᱮᱡ ᱵᱟᱲᱟᱜ ᱜᱮᱭᱟ ᱠᱚ
ᱟᱪᱪᱷᱟ
ᱦᱮᱸ
ᱟᱞᱮ ᱥᱮᱫ ᱢᱟ ᱩᱱᱠᱩ ᱜᱮ ᱡᱟᱹᱥᱛᱤ ᱦᱮᱸ
ᱟᱪᱪᱷᱟ ᱟᱪᱪᱷᱟ
ᱩᱱᱠᱩᱜᱮ ᱡᱟᱹᱥᱛᱤ ᱢᱮᱱᱟᱜ ᱠᱚᱣᱟ ᱟᱨᱠᱤ ᱥᱟᱱᱛᱟᱞ ᱠᱷᱚᱡ ᱦᱚᱸ
ᱚ
ᱮᱠᱫᱚᱢ ᱟᱹᱰᱤ ᱡᱟᱹᱥᱛᱤ ᱩᱱᱠᱩ ᱜᱮ ᱵᱤᱡᱽᱱᱮᱥ ᱠᱷᱟᱹᱛᱤᱨ ᱫᱚ ᱩᱱᱠᱩ ᱜᱮ ᱟᱨᱠᱤ
ᱦᱮᱸ ᱦᱮᱸ ᱦᱮᱸ
ᱵᱤᱡᱽᱱᱮᱥ ᱫᱚ ᱩᱱᱠᱩ ᱜᱮ ᱡᱟᱹᱥᱛᱤ ᱵᱤᱡᱱᱮᱥ ᱫᱟᱠᱚ ᱨᱤᱠᱥ ᱦᱟᱛᱟᱣ ᱫᱟᱠᱚ ᱡᱟᱹᱥᱛᱤ
ᱦᱮᱸ
ᱟᱵᱚ ᱥᱟᱱᱛᱟᱲ ᱫᱚ ᱩᱱᱟᱹᱜ ᱨᱤᱠᱥ ᱦᱟᱛᱟᱣ ᱨᱤᱱᱤᱡ ᱫᱚ ᱵᱟᱝ ᱠᱟᱱᱟ ᱠᱚ ᱥᱮ ᱵᱟᱝ ᱜᱚᱝᱠᱮ
ᱵᱟᱝ ᱦᱟᱛᱟᱣ ᱫᱚᱠᱚ ᱦᱟᱛᱟᱣ ᱜᱮᱭᱟ ᱠᱚ ᱵᱟᱝ ᱫᱚ ᱵᱟᱝ
ᱢᱟᱱᱮ ᱠᱚᱢ ᱧᱚᱜ
ᱦᱳᱭ ᱟᱵᱚᱨᱮᱱ ᱠᱤᱪᱷᱩ ᱢᱮᱱᱟᱜ ᱠᱚᱣᱟ ᱵᱟᱝᱠᱚ ᱠᱚᱢᱟ ᱩᱱᱠᱩ ᱠᱚᱦᱚᱸ
ᱦᱮᱸ ᱟᱫᱚᱢ ᱠᱚᱫᱚ ᱢᱮᱱᱟᱜ ᱠᱚᱭᱟ ᱵᱟᱝ ᱠᱚ ᱠᱚᱢᱟ ᱦ
ᱦᱮᱸ
ᱦᱳᱭ ᱛᱟᱦᱮᱸᱱᱟ ᱦᱳᱭ ᱪᱟᱞᱟᱜᱼᱟ
ᱦᱮᱸ
ᱟᱫᱚ ᱜᱚᱝᱠᱮ ᱴᱟᱭᱤᱢ ᱢᱟ ᱦᱩᱭ ᱦᱤᱡᱩᱜ ᱠᱟᱱ ᱥᱮ ᱵᱟᱝ
ᱦᱮᱸ ᱜᱚᱝᱠᱮ ᱟᱞᱟᱝ ᱦᱚᱸ ᱚᱠᱛᱚ ᱠᱚᱦ ᱥᱮᱴᱮᱨ ᱦᱮᱡ ᱮᱱ ᱛᱟᱞᱟᱝᱟ
ᱦ ᱴᱷᱤᱠ ᱜᱮᱭᱟ ᱢᱟ ᱛᱟᱦᱞᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ᱾